ᱦᱮᱸ ᱦᱮᱞᱳ
ᱦᱚᱸ ᱜᱚᱝᱠᱮ ᱡᱚᱦᱟᱨ ᱜᱮ
ᱦᱟ ᱡᱚᱦᱟᱨ ᱜᱮ ᱜᱚᱝᱠᱮ
ᱟᱪᱪᱷᱟ ᱜᱚᱝᱠᱮ ᱛᱟᱦᱚᱞᱮ ᱱᱟᱯᱟᱭ ᱵᱟᱲᱟ ᱜᱮ ᱥᱮ ᱪᱮᱫ?
ᱦᱚᱸ ᱱᱟᱯᱟᱭ ᱵᱟᱲᱟ ᱜᱮ ᱱᱚᱣᱟ ᱜᱷᱟᱹᱲᱤᱡ ᱫᱚ ᱟᱹᱵᱤᱱ ᱫᱚ?
ᱦᱳ ᱜᱚᱝᱠᱮ ᱟᱹᱞᱤᱧ ᱦᱟᱜ ᱱᱟᱯᱟᱭ ᱵᱟᱲᱟ ᱜᱮ ᱢᱮᱱᱟᱜ ᱞᱤᱧᱟᱹ ᱱᱤᱭᱟᱹ ᱜᱷᱟᱹᱲᱤᱡ ᱫᱚ᱾ ᱟᱻᱜᱚᱝᱠᱮ ᱛᱟᱦᱚᱞᱮ ᱠᱟᱹᱢᱤ ᱠᱚᱫᱚ ᱦᱟᱸᱜ ᱪᱮᱫ ᱠᱚ ᱚᱱᱟ ᱜᱮ
ᱠᱟᱹᱢᱤ ᱠᱚᱫᱚ ᱜᱚᱝᱠᱮ ᱮᱠᱷᱚᱱ ᱫᱚ ᱦᱳᱲᱩ ᱨᱚᱦᱚᱭ ᱦᱩᱭᱩᱜ ᱠᱟᱱᱟ ᱟᱨ
ᱚᱸ ᱟᱪᱪᱷᱟ ᱟᱪᱪᱷᱟ ᱟᱪᱪᱷᱟ
ᱟᱸᱻᱷᱜ, ᱟᱯᱮ ᱥᱮ ᱫᱚ ᱜᱚᱢᱠᱮ ᱾
ᱦᱳ, ᱜᱚᱝᱠᱮ! ᱟᱞᱮ ᱯᱟᱦᱟᱴᱟ ᱫᱚ ᱱᱷᱟᱜ, ᱦᱩᱲᱩ ᱫᱚ ᱱᱷᱟᱜ, ᱨᱚᱦᱚᱭ ᱞᱮᱠᱟ ᱫᱚ ᱱᱷᱟᱜ, ᱢᱮᱱ ᱫᱚ ᱟᱹᱞᱤᱧ ᱫᱚ ᱦᱟᱸᱜ, ᱞᱤᱧ ᱪᱟᱵᱟ ᱜᱚᱫ ᱟᱠᱟᱫᱼᱟ ᱾ ᱟᱫᱟᱭ ᱵᱟᱹᱭᱦᱟᱹᱲ ᱠᱚᱫᱚ ᱱᱷᱟᱜ,
ᱦᱩᱸᱻ ᱾
ᱟᱨ, ᱱᱚᱜ ᱚᱱᱟ ᱵᱟᱹᱫᱽ ᱫᱚ, ᱱᱷᱟᱜ ᱜᱚᱝᱠᱮ, ᱟᱨ ᱠᱟᱹᱴᱤᱡ ᱥᱟᱸᱜᱮ ᱧᱚᱜ, ᱵᱟᱭ ᱫᱟᱜ ᱞᱮᱠᱷᱟᱱ ᱫᱚ ᱱᱷᱟᱜ, ᱦᱚᱭ ᱛᱚ ᱱᱤᱛᱚᱜ ᱫᱚ, ᱵᱟᱝ ᱜᱟᱱ ᱦᱟᱱᱛᱟᱲᱚᱜ-ᱟ ᱾
ᱦᱩᱸᱻ᱾
ᱦᱳᱭ ᱾ ᱟᱫᱚ ᱱᱷᱟᱜ ᱜᱚᱝᱠᱮ, ᱱᱤᱛᱚᱜ ᱫᱚ, ᱚᱠᱟ ᱴᱟᱜ ᱥᱟᱛᱟᱢ ᱵᱟᱨᱮ, ᱛᱮᱞᱟᱝ ᱨᱚᱯᱚᱲ ᱞᱮᱱᱠᱷᱟᱱ ᱱᱟᱯᱟᱭ ᱠᱚᱜ-ᱟ ᱾ ᱟᱵᱮᱱ ᱴᱷᱮᱱ, ᱢᱟ ᱡᱩᱫᱤ ᱢᱮᱱᱟᱜ ᱠᱷᱟᱱ, ᱠᱟᱹᱴᱤᱡ ᱞᱟᱹᱭ ᱥᱚᱫᱚᱨ
ᱛᱚ ᱮᱠᱷᱚᱱ ᱪᱟᱥ ᱵᱟᱥ ᱱᱤᱭᱟᱹ, ᱨᱚᱯᱚᱲ ᱟᱞᱟᱝ ᱾
ᱟᱪ-ᱪᱷᱟ ᱪᱷᱟ, ᱡᱟᱭᱦᱳ ᱜᱚᱝᱠᱮ, ᱚᱱᱟ ᱦᱚᱸ ᱱᱟᱯᱟᱭ ᱠᱟᱛᱷᱟ ᱠᱟᱱᱟ ᱾
ᱟᱨ,
ᱦᱳᱭ ᱦᱳᱭ, ᱾
ᱛᱟᱦᱚᱞᱮ, ᱜᱚᱝᱠᱮ ᱨᱚᱦᱚᱭ ᱪᱟᱵᱟ ᱟᱠᱟᱫ, ᱟᱵᱤᱱ ᱫᱚ ᱛᱟᱦᱚᱞᱮ,
ᱦᱚ ᱜᱚᱝᱠᱮ, ᱟᱹᱞᱤᱧ ᱫᱚ ᱱᱷᱟᱜ, ᱱᱤᱛᱚᱜ ᱫᱚ, ᱵᱟᱹᱭᱦᱟᱹᱲ ᱠᱚᱫᱚ ᱱᱷᱟᱜ, ᱢᱮᱱ ᱫᱚ ᱟᱞᱮ ᱥᱮᱫ ᱫᱚ, ᱵᱩᱨᱩ ᱫᱤᱥᱚᱢ ᱛᱚ ᱾
ᱦᱩᱸ᱾
ᱟᱫᱚ ᱱᱷᱟᱜ, ᱜᱚᱝᱠᱮ, ᱚᱱᱟ ᱞᱮᱠᱟᱛᱮ, ᱦᱚᱭᱛᱳ ᱡᱟᱦᱟᱸ ᱩᱰᱟᱹᱝ ᱜᱮ, ᱫᱟᱜᱟᱭ ᱥᱮ ᱡᱟᱹᱯᱩᱫᱟᱭ, ᱚᱱᱟ ᱵᱩᱨᱩ ᱠᱚᱨᱮᱱᱟᱜ ᱫᱟᱜ ᱜᱮ, ᱦ-ᱞᱮ ᱞᱤᱸᱜᱤ ᱟᱬᱜᱚ ᱥᱮ, ᱥᱮᱛᱮᱧ ᱟᱬᱜᱚ ᱠᱟᱛᱮᱫ, ᱮᱸᱻ ᱯᱩᱠᱷᱨᱤ ᱰᱟᱜᱽ ᱢᱩᱰᱩ ᱡᱟᱦᱟᱸ ᱛᱤᱱᱟᱹᱜ, ᱢᱮᱱᱟᱜ, ᱢᱮᱱᱟᱜ-ᱟ ᱾ ᱥᱟᱱᱟᱢᱟᱜ ᱜᱮ, ᱚᱱᱟ ᱟᱦᱟᱨ ᱯᱩᱠᱷᱨᱤ ᱠᱚ, ᱢᱮᱱᱟᱜᱼᱟ ᱛᱚ, ᱚᱱᱟ ᱛᱮᱜᱮ ᱦᱟᱸᱜ, ᱚᱱᱟ ᱛᱮᱫᱚ, ᱢᱟᱱᱮ ᱯᱮᱨᱮᱡᱚᱜ ᱛᱟᱞᱮᱭᱟ ᱾
ᱦᱩᱢ ᱾
ᱚᱼ ᱟᱫᱚ ᱱᱷᱟᱜ, ᱚᱱᱟ ᱪᱤᱠᱟᱹ ᱜᱷᱮᱱᱷᱟ, ᱚᱱᱟ ᱠᱚᱫᱚ, ᱜᱮ ᱱᱷᱟᱜ, ᱢᱮᱱ ᱫᱚ, ᱵᱟᱹᱭᱦᱟᱹᱲ ᱥᱮ, ᱮᱸᱻᱜ ᱟᱦᱟᱨ ᱠᱚᱫᱚ ᱱᱷᱟᱜ, ᱢᱟᱱᱮ ᱨᱚᱦᱚᱭ ᱪᱟᱵᱟ ᱦᱩᱭ ᱟᱠᱟᱱᱟ, ᱱᱤᱛᱚᱜ ᱫᱚ ᱾
ᱦᱚᱸᱭ ᱾
ᱟᱼ ᱨᱚᱦᱚᱭ ᱫᱚᱠᱚ, ᱨᱚᱦᱚᱭ ᱮᱫ ᱜᱮᱭᱟ, ᱟᱨᱚ ᱧᱮᱞᱚᱜᱚᱜ ᱠᱟᱱ ᱜᱮᱭᱟ ᱾ ᱟᱫᱚ ᱜᱚᱢᱠᱮ, ᱟᱯᱮ ᱚᱱᱟ ᱯᱟᱦᱟᱴᱟ ᱜᱮ, ᱚᱠᱟ ᱞᱮᱠᱟ? ᱢᱟ, ᱠᱟᱹᱴᱤᱡ ᱟᱵᱮᱱ ᱞᱟᱹᱭᱟᱜ ᱵᱮᱱ ᱾
ᱩᱸᱻᱮ, ᱟᱞᱮ ᱥᱮᱫ ᱦᱚᱸ ᱜᱚᱝᱠᱮ, ᱱᱚᱜᱼᱚᱭ ᱨᱚᱦᱚᱭ ᱪᱟᱵᱟ, ᱟᱹᱜᱩ ᱟᱠᱟᱫᱟ ᱠᱚ ᱾ ᱟᱨ ᱵᱟᱨ ᱫᱤᱱ, ᱯᱮ ᱫᱤᱱ ᱠᱚ, ᱨᱚᱦᱚᱭ ᱞᱮᱠᱷᱟᱱ ᱪᱟᱵᱟ ᱦᱩᱣᱟᱲᱚᱜᱼᱟ ᱾
ᱚᱻ ᱟᱪᱪᱟ ᱪᱪᱟ ᱾
ᱟᱪᱪᱷᱟ ᱜᱚᱝᱠᱮ, ᱛᱟᱦᱚᱞᱮ ᱟᱯᱮ ᱫᱚ, ᱤᱭᱟᱹ ᱢᱮᱥᱤᱱ ᱫᱟᱜ ᱛᱮᱥᱮ, ᱵᱩᱨᱩ ᱫᱟᱜ ᱛᱮ?
ᱦᱳᱭ ᱜᱚᱢᱠᱮ, ᱟᱞᱮ ᱯᱟᱦᱴᱟ ᱫᱚ ᱱᱷᱟᱜ ᱦᱳᱭ ᱛᱳ, ᱦᱮᱸᱻᱫ ᱥᱚᱨᱠᱟᱨ ᱨᱮᱱᱟᱜ ᱜᱚᱲᱚ, ᱥᱚᱯᱚᱦᱚᱫ ᱫᱚ, ᱢᱮᱱ ᱜᱟᱱᱚᱜᱼᱟ, ᱜᱚᱢᱠᱮ, ᱱᱚᱜ ᱱᱚᱣᱟ, ᱮᱸᱫ ᱫᱟᱜ ᱠᱚᱫᱚ ᱱᱷᱟᱜ ᱦᱳᱭ ᱛᱳ, ᱫᱚᱢᱮ, ᱱᱟᱯᱟᱭ ᱫᱚ, ᱵᱟᱞᱮ ᱧᱟᱢ ᱟᱠᱟᱫᱟ ᱾ ᱟᱨ, ᱦᱳᱭ ᱛᱳ ᱧᱟᱢ ᱫᱚ, ᱧᱟᱢ ᱟᱠᱟᱱ ᱜᱮᱭᱟ, ᱚᱱᱟ ᱠᱩᱧ ᱠᱚ, ᱠᱚᱞ ᱠᱚ, ᱱᱤᱭᱟᱹ ᱠᱚ, ᱧᱟᱢ ᱟᱠᱟᱱᱟ ᱾ ᱟᱹᱰᱤ ᱞᱟᱦᱟ ᱛᱮ, ᱧᱟᱢ ᱵᱟᱲᱟ ᱞᱮᱱᱟ ᱾ ᱟᱫᱚ ᱱᱷᱟᱜ, ᱱᱤᱛᱚᱜ ᱫᱷᱟᱹᱨᱤᱡ ᱛᱮ ᱱᱷᱟᱜ, ᱜᱚᱝ ᱠᱮ, ᱱᱚᱜᱼᱚᱭ ᱡᱮᱢᱚᱱ ᱜᱟᱱᱚᱜᱼᱟ, ᱪᱟᱥ ᱵᱟᱥ ᱞᱟᱹᱜᱤᱫ ᱫᱚ, ᱢᱤᱱᱤ ᱛᱮ, ᱢᱤᱱᱤ ᱥᱮ ᱥᱮᱞᱚ
ᱩᱸᱻ᱾
ᱱᱚᱜᱼ ᱱᱚᱣᱟ ᱠᱚᱫᱚ ᱦᱟᱸᱜ, ᱟᱹᱣᱨᱤ ᱠᱚ ᱮᱢᱟᱣᱟ ᱞᱮᱭᱟ ᱾ ᱟᱫᱚ ᱚᱱᱮ, ᱚᱱᱟ ᱟᱞᱮ ᱯᱟᱦᱴᱟ ᱫᱚ ᱱᱷᱟᱜ, ᱦᱚᱭ ᱛᱚ, ᱧᱩ ᱫᱟᱜ, ᱮᱻ ᱮᱸ, ᱟᱫᱚ ᱱᱷᱟᱜ ᱟᱹᱰᱤ ᱜᱮ, ᱮᱴᱠᱮᱴᱚᱬᱮ ᱦᱩᱭᱩᱜ, ᱛᱟᱞᱮᱭᱟ ᱾
ᱦᱳᱭ ᱧᱩ ᱫᱟᱜ ᱞᱟᱹᱜᱤᱫ ᱢᱤᱫ ᱵᱟᱢ ᱜᱟᱛᱮᱭᱟ ᱾
ᱦᱳ ᱜᱚᱝᱠᱮ, ᱧᱩ ᱫᱟᱜ ᱞᱟᱹᱜᱤᱫ ᱫᱚ ᱱᱷᱟᱜ, ᱦᱚᱭ ᱛᱚ, ᱟ. ᱛᱩ ᱚᱲᱟᱜ ᱨᱮᱫᱚ ᱱᱷᱟᱜ, ᱚᱱᱠᱟ ᱫᱚ ᱟᱹᱣᱨᱤ ᱠᱚ, ᱵᱮᱱᱟᱣ ᱟᱞᱮᱭᱟ, ᱱᱚᱜᱼᱚᱭ ᱱᱤᱛ ᱾ ᱛᱚ, ᱦᱳᱭ ᱛᱳ, ᱯᱟᱭᱤᱯ ᱠᱚᱠᱚ, ᱛᱚᱯᱟᱭ ᱮᱫᱟ ᱾
ᱫᱚ ᱡᱮᱢᱚᱱ ᱜᱚᱝᱠᱮ ᱚᱲᱟᱜ ᱚᱲᱟᱜ ᱤᱭᱟᱹ ᱦᱮᱱᱟᱜᱼᱟ ᱴᱮᱯ ᱦᱮᱱᱟᱜᱼᱟ᱾
ᱟᱪᱪᱷᱟ ᱟᱪᱪᱷᱟ ᱟᱪᱪᱷᱟ ᱦᱳᱭ ᱛᱚ᱾ ᱟᱫᱚ ᱡᱟᱠ ᱜᱚᱝᱠᱮ ᱱᱚᱜᱼ ᱱᱚᱝᱠᱟ ᱡᱩᱫᱤ ᱥᱟᱱᱟᱢ ᱟᱹᱛᱩ ᱴᱚᱴᱷᱟ ᱨᱮ ᱜᱮ ᱡᱩᱫᱤ ᱟᱵᱚ ᱥᱟᱱᱛᱟᱲ ᱜᱷᱟᱨᱚᱸᱡᱽ ᱨᱮ ᱡᱩᱫᱤ ᱫᱟᱜ ᱠᱚ ᱨᱮᱱᱟᱜ ᱥᱩᱡᱳᱜᱽ ᱥᱩᱵᱤᱫᱷᱟ ᱠᱚ ᱮᱢᱟ ᱵᱚᱱᱟ ᱟᱵᱚᱣᱟᱜ ᱟᱹᱰᱤ ᱜᱮ ᱱᱟᱯᱟᱭᱚᱜᱼᱟ᱾
ᱦᱩᱸ ᱦᱩᱸ
ᱟᱨ ᱟᱨ ᱵᱟᱝ ᱡᱩᱫᱤ ᱱᱚᱜᱼ ᱱᱚᱣᱟ ᱠᱚ ᱡᱚᱫᱤ ᱫᱟᱜ ᱠᱚᱨᱮ ᱱᱟᱜ ᱡᱩᱫᱤ ᱮᱴᱠᱮᱴᱚᱬᱮ ᱦᱩᱭ ᱛᱟᱦᱮᱱ ᱛᱟᱵᱚᱱᱟ ᱛᱟᱦᱞᱮ ᱦᱚᱭᱛᱳ ᱵᱟᱭᱨᱮ ᱠᱚᱨᱮᱜ ᱡᱩᱫᱤ ᱠᱟᱹᱢᱤ ᱵᱚᱱ ᱪᱟᱞᱟᱜᱼᱟ᱾ ᱚᱱᱟ ᱠᱟᱹᱢᱤ ᱠᱚ ᱦᱮᱡ ᱠᱟᱛᱮ ᱦᱚᱸ ᱟᱨᱚ ᱩᱫᱩᱢ ᱥᱩᱫᱩᱢ ᱥᱟᱹᱛ ᱵᱟᱲᱟ ᱠᱟᱛᱮᱫ ᱨᱮᱭᱟᱲ ᱵᱟᱲᱟ ᱠᱟᱛᱮᱫ ᱟᱨᱚ ᱦᱟᱱᱮ ᱜᱟᱰᱟ ᱰᱟᱹᱰᱤ ᱫᱟᱜ ᱫᱟᱹᱲ ᱤᱫᱤ ᱦᱩᱭᱩᱜᱼᱟ᱾
ᱦᱩᱸ
ᱦᱳᱭ ᱟᱹᱜᱩ ᱞᱟᱹᱜᱤᱫ ᱛᱮ᱾ ᱟᱫᱚ ᱱᱟᱜ ᱜᱚᱝᱠᱮ ᱚᱱᱮ ᱚᱱᱠᱟ ᱜᱮ ᱢᱮᱱᱚᱜᱚᱜᱼᱟ ᱡᱮ ᱢᱮᱱᱟ ᱟᱞᱤᱧ ᱡᱮ ᱟᱯᱮ ᱯᱟᱦᱴᱟ ᱫᱚ ᱟᱨᱚ ᱱᱟᱜ ᱢᱮᱱ ᱫᱚ ᱪᱟᱥᱼᱵᱟᱥ ᱠᱚ ᱫᱚ ᱦᱟᱸᱜ ᱚᱠᱟ ᱠᱚ ᱟᱨᱚ ᱱᱤᱭᱟᱹ ᱦᱩᱲᱩ ᱠᱚ ᱪᱟᱥ ᱵᱟᱨᱮ ᱛᱮ ᱫᱚ ᱾
ᱮ ᱟᱞᱮ ᱥᱮᱫ ᱜᱚᱝᱠᱮ ᱫᱚ ᱢᱟᱱᱮ ᱚᱱᱟ ᱥᱚᱢᱟᱱ ᱜᱮᱭᱟ ᱠᱷᱮᱛ ᱠᱚ ᱫᱚ ᱾ ᱦᱮᱸ ᱱᱚᱣᱟ ᱫᱟᱦᱟ ᱫᱚ ᱵᱟᱠᱷᱟᱱ ᱫᱚ ᱟᱞᱮ ᱫᱚ ᱢᱤᱱᱤ ᱛᱮ ᱜᱮ ᱞᱮ ᱱᱚᱣᱟ ᱫᱷᱟᱣ ᱫᱚ ᱟᱹᱰᱤ ᱡᱳᱨ ᱮ ᱫᱟᱜ ᱡᱟᱹᱲᱤ ᱫᱟᱜ ᱯᱟᱣᱟ ᱵᱟᱝ ᱦᱩᱭ ᱠᱟᱱᱟ᱾ ᱰᱟᱝ ᱜᱟ ᱠᱚ ᱫᱚ ᱤᱭᱟᱹ ᱢᱤᱱᱤ ᱛᱮ ᱫᱟᱜ ᱠᱟᱛᱮᱜ ᱨᱚᱦᱚᱭ ᱦᱩᱭᱩᱜ ᱠᱟᱱᱟ᱾ ᱟᱨ ᱵᱟᱹᱭᱦᱟᱹᱲ ᱥᱮᱫ ᱫᱚ ᱫᱟᱜ ᱠᱟᱱᱟ ᱚᱱᱛᱮ ᱫᱚ ᱚᱱᱟ ᱨᱚᱦᱚᱭ ᱦᱩᱭᱩᱜ ᱠᱟᱱᱟ ᱢᱤᱱᱤ ᱫᱚ ᱦᱮᱱᱟᱜᱼᱟ᱾ ᱟᱞᱮ ᱫᱚ ᱟᱹᱰᱤ ᱜᱟᱱ ᱢᱟᱱᱮ ᱫᱤᱠᱩ ᱢᱤᱥᱟ ᱦᱮᱱᱟᱜ ᱞᱮᱭᱟ ᱟᱫᱚ ᱩᱱᱠᱩ ᱠᱮᱫᱟ ᱟᱫᱚ ᱦᱚᱲᱟᱜ ᱢᱤᱱᱤ ᱦᱮᱱᱟᱜ ᱛᱟᱠᱚᱣᱟ ᱟᱫᱚ ᱦᱟᱛᱟᱣ ᱟᱠᱚ ᱢᱟᱱᱮ ᱚᱱᱠᱟ ᱵᱤᱜᱷᱟᱹ ᱦᱤᱥᱟᱹᱵ ᱛᱮ ᱠᱚ ᱦᱟᱛᱟᱣ ᱟᱠᱚ ᱯᱚᱭᱥᱟ ᱫᱚ᱾
ᱦᱳᱭ ᱦᱳᱭ
ᱚᱱᱠᱟ ᱯᱚᱭᱥᱟ ᱠᱚ ᱦᱟᱛᱟᱣ ᱟ
ᱟᱪᱪᱷᱟ ᱛᱟᱦᱞᱮ ᱜᱚᱝᱠᱮ ᱟᱞᱮ ᱯᱟᱦᱴᱟ ᱥᱮᱫ ᱡᱮᱢᱚᱱ ᱜᱚᱢᱠᱮ ᱱᱤᱛᱚᱜ ᱧᱮᱞᱚᱜᱚᱜᱼᱟ ᱟᱞᱮ ᱫᱚ ᱮᱸ ᱠᱚᱸᱦᱚᱰᱟ, ᱯᱩᱨᱟᱹᱭ, ᱟᱲᱟᱜ ᱮᱸᱻ ᱛᱟᱯᱚ ᱨᱮ ᱢᱩᱱᱜᱟᱹ ᱫᱟᱨᱮ ᱠᱚ ᱞᱮ ᱨᱚᱦᱚᱭ ᱠᱟᱜᱼᱟ ᱪᱟᱥ ᱵᱟᱥ ᱞᱮᱠᱟ ᱢᱮᱱ ᱞᱮᱠᱟ ᱛᱮ ᱫᱚ ᱱᱟᱜ ᱱᱤᱱᱠᱟᱹ ᱡᱮᱢᱚᱱ ᱟᱨᱚ ᱢᱮᱱ ᱜᱟᱱᱚᱜᱼᱟ ᱵᱷᱤᱱᱰᱤ ᱛᱟᱭ ᱵᱮᱸᱜᱟᱲ ᱛᱟᱭ ᱟᱨᱚ ᱚᱱᱠᱟ ᱟᱭᱢᱟ ᱯᱚᱴᱚᱞ ᱠᱚ ᱪᱟᱥ ᱵᱟᱲᱟ ᱠᱟᱜᱼᱟ ᱞᱮ ᱚᱲᱟᱜ ᱨᱮ ᱡᱚᱢ ᱞᱟᱹᱜᱤᱫ ᱜᱮ ᱱᱤᱛᱚᱜ ᱫᱚ ᱱᱟᱜ
ᱦᱩᱸ
ᱟᱫᱚ ᱱᱟᱜ ᱜᱚᱝᱠᱮ ᱡᱮᱢᱚᱱ ᱟᱯᱮ ᱥᱮᱫ ᱫᱚ ᱚᱠᱟ ᱠᱚ ᱱᱤᱛᱚᱜ ᱥᱚᱢᱚᱭ ᱨᱮ ᱯᱮ ᱪᱟᱥᱼᱟ ᱚᱱᱟ ᱜᱮ ᱠᱟᱹᱴᱤᱡ ᱵᱤᱱ ᱞᱟᱹᱭ ᱥᱚᱫᱚᱨ ᱞᱮᱠᱷᱟᱱ ᱱᱟᱯᱟᱭ ᱠᱚᱜᱼᱟ᱾
ᱚ ᱚᱱᱟ ᱱᱚᱣᱟ ᱥᱩᱢᱟᱹᱭ ᱟᱞᱮ ᱦᱚᱸ ᱚᱱᱟ ᱵᱚᱨᱚᱵᱷᱚᱴᱤ ᱟᱨ ᱠᱚᱱᱰᱟᱷᱟ ᱦᱚᱛ ᱰᱮᱲᱚᱥ ᱟᱨ ᱡᱷᱚᱛᱚ ᱨᱚᱠᱚᱢ ᱥᱚᱵᱡᱤ ᱜᱮ ᱦᱩᱭᱩᱜᱼᱟ ᱰᱟᱸᱜᱟ ᱥ ᱨᱮ ᱡᱷᱚᱛᱚ ᱜᱮ ᱦᱩᱭᱩᱜᱼᱟ ᱠᱩᱸᱫᱽᱨᱤ ᱯᱚᱴᱚᱞ ᱡᱚᱛᱚ ᱜᱮ
ᱚ ᱟᱪᱪᱷᱟ ᱟᱪᱪᱷᱟ ᱟᱪᱪᱷᱟ ᱟᱫᱚ ᱦᱳᱭ ᱜᱚᱝᱠᱮ ᱚᱱᱟ ᱦᱚᱸ ᱱᱟᱯᱟᱭ
ᱟᱨ ᱵᱟᱹᱭᱦᱟᱹᱲ ᱫᱚ ᱵᱟᱞᱮ ᱨᱚᱦᱚᱭᱟ ᱱᱮᱛᱟᱨ ᱫᱤᱱ ᱫᱚ ᱱᱮᱛᱟᱨ ᱫᱤᱱ ᱫᱚ ᱮᱠᱷᱚᱱ ᱫᱟᱜ ᱫᱟᱜ ᱥ ᱥᱟᱨᱟᱫᱤᱱ ᱫᱚᱢᱮ ᱛᱟᱦᱮᱱᱟ ᱛᱚ ᱚᱱᱟ ᱫᱚ ᱦᱩᱲᱩ ᱠᱚᱞᱮ ᱨᱚᱦᱚᱭ ᱠᱟᱜᱼᱟ ᱵᱟᱝ ᱩᱱᱟᱹᱜ ᱫᱚ ᱵᱟᱝ ᱵᱟᱹᱧ ᱦᱥᱟ ᱠᱟᱱᱟ ᱫᱟᱜ ᱫᱚ ᱵᱟᱝ ᱛᱟᱦᱮᱱᱟ ᱡᱟᱦᱟᱸ ᱛᱤᱱᱟᱹ ᱫᱟᱜ ᱦᱟᱡᱮ ᱛᱩ
ᱟᱫᱚ ᱚᱱᱮ ᱜᱚᱝᱠᱮ ᱫᱟᱜ ᱠᱚᱨᱮᱱᱟᱜ ᱮᱴᱠᱮᱴᱚᱬᱮ ᱵᱟᱭ ᱦᱩᱭ ᱞᱮᱱᱠᱷᱟᱱ ᱫᱚ ᱦᱳᱭᱛᱳ ᱮᱸᱜ ᱢᱮᱱ ᱜᱟᱱᱚᱜᱼᱟ᱾ ᱡᱟᱦᱟᱸ ᱥᱚᱢᱚᱭ ᱜᱮ ᱥᱮ ᱡᱟᱦᱟᱸ ᱞᱮᱠᱟᱱ ᱚᱠᱛᱚ ᱨᱮ ᱜᱮ ᱦᱚᱭ ᱛᱚ ᱡᱟᱦᱟᱱᱟᱜ ᱡᱩᱫᱤ ᱵᱮᱱ ᱢᱚᱱᱮᱭᱟ᱾ ᱪᱟᱨᱟ ᱠᱚ ᱠᱤᱨᱤᱧ ᱵᱟᱲᱟ ᱟᱹᱜᱩ ᱠᱟᱛᱮᱫ ᱚᱱᱟ ᱠᱚᱜᱮ ᱨᱚᱦᱚᱭ ᱜᱟᱱᱚᱜᱼᱟ᱾
ᱚ ᱟᱞᱮ ᱚᱱᱟᱜᱮ ᱢᱤᱫᱴᱮᱱ ᱵᱷᱟᱜᱮ ᱵᱷᱟᱜᱤ ᱫᱤᱠ ᱠᱟᱱᱟ ᱢᱟᱱᱮ ᱠᱩᱥᱤᱢ ᱦᱩᱭ ᱫᱟᱲᱮᱭᱟᱜᱼᱟ᱾ ᱜᱚᱨᱚᱢ ᱨᱮ ᱦᱚᱸ ᱟᱫᱚ ᱯᱟᱣ ᱯᱟᱣ ᱞᱮᱠᱷᱟᱱ ᱜᱮ ᱦᱩᱭ ᱫᱟᱲᱮᱼᱟᱜᱟ ᱢᱤᱱᱤ ᱪᱟᱹᱞᱩ ᱠᱟᱛᱮᱫ᱾
ᱦᱳᱭ ᱦᱳᱭ ᱟᱫᱚ ᱱᱚᱝᱠᱮ ᱡᱮᱢᱚᱱ ᱟᱹᱰᱤ ᱜᱚᱴᱟᱝ ᱟᱞᱮ ᱠᱚᱨ ᱫᱚ ᱱᱟᱜ ᱫᱟᱜ ᱠᱚᱨᱮᱱᱟᱜ ᱫᱚ ᱫᱚᱢᱮᱜᱮ ᱮᱴᱠᱮᱴᱚᱬᱮ ᱢᱮᱱᱟᱜ ᱛᱟᱞᱮᱭᱟ᱾
ᱦᱮᱸ
ᱟᱫᱚ ᱚᱱᱮ ᱚᱱᱟ ᱜᱮ ᱾ ᱚᱱᱮ ᱡᱮᱢᱚᱱ ᱡᱩᱫᱤ ᱞᱮ ᱢᱚᱱᱮᱭᱟ ᱥᱟᱨᱟ ᱜᱷᱟᱹᱲᱤᱡ ᱨᱮᱱᱟᱜ ᱦᱚᱳᱭᱛᱳ ᱢᱮᱱ ᱫᱚ ᱱᱚᱜᱼ ᱱᱚᱣᱟ ᱪᱟᱥ ᱵᱟᱥ ᱫᱚ ᱵᱟᱞᱮ ᱫᱟᱲᱮ ᱭᱟᱜᱼᱟ ᱟ ᱫᱟᱜ ᱵᱷᱚᱨᱥᱟ ᱛᱚ᱾
ᱦᱮᱸ ᱦᱩᱸ
ᱟᱨ ᱜᱚᱝᱠᱮ ᱜᱟᱹᱰᱭᱟᱹ ᱜᱟᱰᱟ ᱠᱚ ᱢᱮᱱᱟᱜ ᱨᱮᱦᱚᱸ ᱱᱤᱭᱟᱹ ᱦᱚᱸᱛᱚ ᱢᱮᱱ ᱫᱚ ᱪᱟᱹᱛ ᱵᱟᱹᱭᱥᱟᱹᱠᱷ ᱫᱤᱱ ᱫᱚ ᱥᱤᱛᱩᱝ ᱟᱭ ᱛᱚ ᱫᱚᱢᱮ ᱩᱱ ᱥᱚᱢᱚᱭ ᱫᱚ ᱨᱚᱦᱚᱲᱚᱜᱼᱟ ᱛᱚ
ᱦᱩᱸ
ᱟᱫᱚ ᱚᱱᱟ ᱪᱤᱠᱟᱹ ᱢᱮᱱ ᱫᱚ ᱦᱟᱜ ᱟᱛᱳ ᱴᱚᱞᱟ ᱦᱚᱲ ᱠᱚ ᱞᱟᱹᱭ ᱟᱠᱚ ᱡᱮ ᱩᱱ ᱥᱚᱢᱚᱭ ᱫᱚ ᱪᱟᱹᱛ ᱵᱟᱹᱭᱥᱟᱹᱠᱷ ᱫᱤᱱ ᱫᱚ ᱟᱵᱚ ᱡᱩᱫᱤ ᱱᱤᱛᱚᱜ ᱡᱫᱤ ᱫᱟᱜ ᱵᱚᱱ ᱨᱟᱠᱟᱵᱟ ᱢᱮᱥᱤᱱ ᱛᱮ
ᱦᱮᱸ
ᱛᱟᱦᱞᱮ ᱟᱵᱚ ᱞᱟᱹᱜᱤᱫ ᱜᱮ ᱮᱴᱠᱮᱴᱚᱬᱮ ᱦᱩᱭᱩᱜ ᱛᱟᱵᱚᱱᱟ᱾ ᱟᱫᱚ ᱜᱚᱝᱠᱮ ᱚᱱᱟ ᱪᱤᱠᱟᱹ ᱦᱟᱸᱱᱟᱜ ᱢᱮᱱ ᱜᱟᱱᱚᱜᱼᱟ᱾ ᱩᱱ ᱥᱚᱢᱚᱭ ᱫᱚ ᱱᱟᱜ ᱟᱰᱮ ᱫᱚ ᱵᱟᱠᱚ ᱨᱟᱠᱟᱵ ᱦᱚᱪᱚ ᱣᱟᱜ ᱫᱟᱜ ᱫᱚ᱾
ᱚ
ᱦᱳᱭ ᱦᱳᱭ ᱮᱱᱟᱜ ᱜᱮ ᱡᱟᱠ ᱟᱯᱮ ᱯᱟᱦᱟᱴᱟ ᱥᱮᱫ ᱫᱚ ᱦᱚᱭᱛᱳ ᱫᱟᱜ ᱠᱚ ᱨᱮᱱᱟᱜ ᱥᱩᱵᱤᱫᱷᱟ ᱱᱟᱯᱟᱭ ᱛᱮᱭ ᱡᱚᱠᱷᱚᱱ ᱛᱚᱠᱷᱚᱱ ᱜᱮ ᱯᱮ ᱢᱚᱱᱮᱭ ᱮᱫᱟ
ᱤᱭᱟᱹ ᱠᱚ ᱢᱤᱱᱤ ᱦᱮᱱᱟᱜᱼᱟ ᱪᱟᱹᱞᱩ ᱞᱮᱠᱷᱟᱱ ᱜᱮ ᱫᱟᱜ ᱛᱳ ᱫᱳᱜ ᱟ
ᱦᱳᱭ ᱦᱳᱭ ᱟᱫᱚ ᱱᱟᱜ ᱜᱚᱝᱠᱮ ᱟᱯᱮ ᱯᱟᱦᱟᱴᱟ ᱥᱮᱫ ᱫᱚ ᱱᱟᱜ ᱢᱮᱱ ᱫᱚ ᱯᱩᱥ ᱵᱚᱸᱜᱟ ᱥᱮ ᱥᱚᱦᱚᱨᱟᱭ ᱵᱚᱸᱜᱟ ᱫᱚ ᱩᱱ ᱫᱚ ᱪᱮᱫ ᱠᱚ ᱯᱮ ᱪᱟᱥ ᱵᱟᱥᱟ
ᱥᱚᱨᱦᱟᱭ ᱵᱚᱸᱜᱟ ᱟᱹᱞᱩ ᱟᱹᱞᱩ
ᱚ ᱟᱪᱪᱷᱟ ᱟᱞᱩ ᱠᱚ ᱵᱟᱝ
ᱚ ᱟᱹᱞᱩ ᱫᱚ ᱦᱩᱭᱩᱜᱼᱟ ᱛᱚ ᱚᱱᱮ
ᱚ ᱟᱪᱪᱷᱟ ᱟᱪᱪᱷᱟ
ᱵᱟ ᱠᱷᱟᱱ ᱫᱚ ᱜᱚᱝᱠᱮ ᱟᱞᱮ ᱯᱟᱦᱴᱟ ᱥᱮᱫ ᱛᱮ ᱚᱱᱟ ᱥᱚᱦᱨᱟᱭ ᱵᱚᱸᱜᱟ ᱢᱮᱱ ᱫᱚ ᱨᱟᱵᱟᱝ ᱩᱱᱠᱩ ᱯᱩᱥ ᱢᱟᱜᱽ ᱥᱚᱢᱚᱭ ᱫᱚ ᱜᱚᱢᱠᱮ ᱡᱮᱢᱚᱱ ᱢᱮᱱ ᱜᱟᱱᱚᱜᱼᱟ᱾ ᱠᱚᱯᱤ ᱵᱟᱸᱫ ᱠᱚᱯᱤ ᱯᱷᱩᱞ ᱠᱚᱯᱤ ᱵᱮᱞᱟᱛᱤ ᱠᱚ ᱟᱨᱚ ᱮᱢᱟᱱ ᱛᱮ ᱢᱟᱱ ᱚᱱᱠᱟ ᱟᱭᱢᱟ ᱜᱮ ᱚᱱᱠᱟ ᱪᱟᱥ ᱨᱮᱱᱟᱜ ᱛᱟᱦᱮᱱᱟ᱾ ᱜᱚᱝᱠᱮ ᱢᱮᱱ ᱮᱫᱟᱞᱤᱧ ᱱᱤᱛᱚᱜ ᱡᱮᱵᱚ ᱱᱚᱜᱼᱚᱭ ᱡᱮ ᱦᱩᱲᱩ ᱵᱚᱱ ᱨᱚᱦᱚᱭᱮᱫᱟ ᱦᱮᱸ ᱥᱮ ᱵᱟᱝ
ᱦᱮᱸ
ᱟᱫᱚ ᱟᱯᱮ ᱫᱚ ᱱᱟᱜ ᱜᱚᱝᱠᱮ ᱪᱮᱫ ᱛᱮ ᱪᱚᱯᱮ ᱞᱚᱥᱚᱫᱟ ᱚᱱᱟᱜᱮ ᱠᱟᱹᱴᱤᱡ ᱵᱮᱱ ᱞᱟᱹᱭ ᱥᱚᱫᱚᱨ ᱞᱮᱠᱷᱟᱱ ᱱᱟᱯᱟᱭ ᱠᱚᱜᱼᱟ᱾
ᱜᱚᱝᱠᱮ ᱟᱞᱮᱥᱮᱫ ᱫᱚ ᱚᱱᱮ ᱴᱨᱟᱠᱴᱟᱨ ᱦᱮᱱᱟᱜᱼᱟ᱾ ᱢᱮᱫᱤᱱ ᱜᱟᱹᱲᱤ ᱦᱤᱡᱩᱜ-ᱟ ᱴᱟᱠᱴᱟᱨ ᱚᱱᱟ ᱛᱮᱜᱮ ᱞᱮ ᱞᱚᱥᱚᱫᱟ ᱟᱞᱮ ᱫᱚ
ᱦᱳᱭ ᱦᱳᱭ
ᱟᱯᱮ ᱥᱮᱫ ᱫᱚ ᱩᱨᱤᱡ ᱱᱟᱦᱮᱞ ᱥᱮ ᱜᱚᱝᱠᱮ
ᱦᱳᱭ ᱜᱚᱝᱠᱮ ᱟᱞᱮ ᱯᱟᱦᱴᱟ ᱥᱮᱫ ᱫᱚ ᱱᱟᱜ ᱩᱨᱤᱡ ᱱᱟᱦᱮᱞ ᱜᱮ ᱥᱟᱱᱟᱢ ᱚᱲᱟᱜ ᱨᱮᱜᱮ᱾ ᱠᱟᱲᱟ ᱢᱤᱫ ᱡᱳᱲ ᱵᱟᱨ ᱡᱚᱲ ᱠᱟᱛᱮᱫ ᱢᱮᱱᱟᱜ ᱠᱚᱛᱟ ᱞᱮᱭᱟ ᱰᱟᱝᱨᱤ ᱠᱚᱦᱚᱸ ᱢᱮᱱᱟᱜ ᱠᱚᱣᱟ᱾ ᱦᱚ ᱜᱚᱢᱠᱮ ᱟᱞᱮᱼᱼ ᱪᱮᱜ ᱪᱚ ᱚᱱᱮ ᱴᱟᱠᱟ ᱠᱟᱹᱣᱰᱤ ᱢᱮᱱᱫᱚ ᱟᱨᱡᱟᱣ ᱨᱮᱱᱟᱜ ᱮᱴᱟᱜ ᱠᱤᱪᱷᱩ ᱫᱚ ᱵᱟᱪᱩᱜ ᱟᱹᱱᱤᱡ ᱛᱚᱼᱼ
ᱦᱩᱸᱼᱼ
ᱟᱫᱚ ᱦᱟᱜ ᱚᱱᱟ ᱪᱤᱠᱟᱹ ᱱᱟᱜ ᱜᱚᱝᱠᱮ ᱢᱮᱱᱫᱚ ᱱᱚᱜᱼᱚ ᱱᱚᱣᱟ᱾ ᱩᱨᱤᱡ ᱱᱟᱦᱮᱞ ᱫᱚ ᱱᱟᱜ ᱟᱞᱮ ᱡᱚᱜᱟᱣ ᱡᱚᱛᱚᱱ ᱠᱟᱛᱮᱫ ᱱᱩᱠᱩ ᱜᱮᱞᱮ ᱫᱚᱦᱚ ᱟᱠᱟᱫ ᱠᱚᱣᱟ᱾ ᱡᱟᱛᱮ ᱠᱟᱹᱢᱤᱨᱮ ᱠᱟᱹᱥᱱᱤᱨᱮ ᱟᱞᱮ ᱠᱚ ᱜᱚᱲᱚ ᱟᱞᱮ ᱢᱟ ᱠᱟᱹᱴᱤᱡ ᱠᱟᱹᱢᱤᱨᱮ ᱟᱞᱚᱜ ᱛᱟᱞᱮᱢᱟ᱾ ᱚᱱᱟ ᱚᱱᱟ ᱞᱮᱠᱟᱛᱮ ᱟᱫᱚ ᱱᱟᱜ ᱜᱚᱝᱼᱠᱮ ᱚᱱᱟ ᱦᱚᱸ ᱠᱟᱛᱷᱟ ᱠᱟᱱ ᱜᱮᱭᱟ ᱢᱮᱱᱠᱷᱟᱱ ᱠᱟᱲᱟᱰᱟ ᱰᱟᱝᱨᱤ ᱢᱮᱨᱚᱢ ᱫᱚᱦᱚ ᱛᱚ ᱜ ᱜᱚᱝᱠᱮᱩᱼᱼ ᱦᱚᱲ ᱡᱚᱲ ᱠᱚ ᱞᱟᱜᱟᱜᱼᱟ ᱥᱮ ᱟᱫᱚ ᱦᱚᱭ ᱛᱚ ᱦᱟᱜᱼᱼ ᱯᱟᱦᱟᱴᱟ ᱫᱚ ᱦᱤᱭᱛᱚ ᱢᱮᱱᱵᱮᱱ ᱯᱷᱟᱸᱠᱟ ᱧᱚᱜ ᱜᱮᱭᱟ ᱛᱟᱦᱚᱞᱮ ᱚᱱᱟ ᱪᱤᱠᱟᱹ ᱢᱮᱱᱫᱚ ᱱᱤᱛᱚᱜ ᱡᱮᱢᱚᱱᱼᱼ ᱪᱟᱥᱼᱵᱟᱥ ᱛᱮᱠᱚ ᱯᱮᱨᱮᱡ ᱞᱮᱠᱷᱟᱱ ᱫᱚ ᱚᱱᱛᱮ ᱟᱹᱛᱤᱧ ᱨᱮᱱᱟᱜ ᱡᱟᱭᱜᱟ ᱦᱚᱸ ᱴᱷᱟ ᱥᱮ ᱴᱷᱟᱶ ᱵᱟᱭ ᱧᱟᱢᱚᱜᱼᱟ᱾
ᱚ ᱟᱛᱮ ᱜᱚᱝᱠᱮ ᱤᱱᱟᱹ ᱩᱨᱤᱡ ᱠᱚ ᱦᱮᱱᱟᱜ ᱠᱚᱛᱮ ᱨᱮᱦᱚᱸ ᱵᱟᱠᱚ ᱥᱤᱭᱟ ᱮᱠᱷᱚᱱ ᱢᱮᱥᱤᱱ ᱫᱩᱲ ᱟᱠᱟᱱᱟ ᱢᱮᱥᱤᱱ ᱛᱮᱜᱮᱢ ᱞᱚᱥᱚᱫ ᱜᱚᱫ ᱠᱟᱜ ᱠᱟᱱᱟ᱾ ᱤᱧ ᱠᱤᱪᱷᱤ ᱜᱷᱟᱹᱲᱤᱡ ᱵᱟᱝ ᱞᱟᱜᱟᱜ ᱠᱟᱱᱟ᱾
ᱦᱳᱭ ᱛᱚ ᱦᱳᱭ ᱦᱳᱭ ᱵᱟ ᱠᱷᱟᱱ ᱜᱚᱢᱠᱮ ᱟᱞᱮᱯᱮᱼᱼ ᱚᱠᱟ ᱥᱮᱫ ᱫᱚ ᱚᱱᱮ ᱱᱩᱠᱩ ᱠᱚ ᱡᱚᱜᱟᱣᱼᱟ ᱡᱚᱛᱚᱱ ᱦᱚᱸ ᱜᱚᱝᱠᱮ ᱢᱟᱹᱱᱢᱤ ᱞᱮᱠᱟᱜᱮᱛᱚ ᱱᱩᱠᱩ ᱦᱚᱸ ᱟᱵᱚ ᱞᱮᱠᱟᱜᱮ᱾
ᱦᱩᱸ ᱦᱩᱸ
ᱟᱵᱚ ᱡᱟᱦᱟᱸ ᱞᱮᱠᱟ ᱦᱳᱭᱛᱳ ᱥᱮᱛᱟᱜ ᱨᱮ ᱡᱚᱢ ᱛᱩᱯᱩ ᱥᱟᱯᱷᱟ ᱠᱟᱛᱮᱫ ᱡᱚᱢ ᱵᱟᱲᱟᱭᱟᱵᱚᱱ ᱩᱱᱠᱩ ᱦᱚᱸᱼᱼ ᱢᱮᱱᱫᱚ ᱡᱚᱢᱟᱜ ᱧᱩᱣᱟᱜ ᱫᱚ ᱩᱱᱠᱩ ᱫᱚ ᱜᱟᱸᱥ ᱥᱮ ᱵᱩᱡᱩᱜ ᱛᱟᱠᱚ ᱛᱚᱼᱼ
ᱦᱩᱢ
ᱟᱨ ᱚᱱᱟ ᱠᱚ ᱡᱩᱫᱤ ᱦᱚᱭᱛᱳᱼᱼ ᱵᱟᱝ ᱟᱲᱟᱜ ᱠᱚ ᱦᱩᱭᱩᱜᱼᱟ ᱩᱱᱠᱩ ᱦᱚᱸ ᱠᱟᱹᱴᱤᱡ ᱠᱚ ᱠᱚᱥᱴᱚ ᱧᱚᱜᱼᱟ ᱦᱳᱭᱛᱳ ᱨᱚᱲ ᱫᱚ ᱵᱟᱠᱚ ᱜᱟᱱ ᱨᱮᱦᱚᱸ ᱢᱮᱱᱼᱼ ᱮᱠᱷᱟᱱ ᱛᱟᱹᱦ ᱨᱮᱦᱚᱸ ᱢᱤᱫᱴᱮᱱ ᱡᱟᱦᱟᱸᱭ ᱢᱟᱹᱱᱢᱤᱭ ᱵᱩᱡᱟᱭ ᱩᱱᱤ ᱫᱚ ᱠᱟᱹᱴᱤᱡ ᱵᱩᱡᱽ ᱜᱮᱭᱟ᱾
ᱦᱩᱸ ᱾
ᱫᱚᱦᱚ ᱠᱟᱭᱟᱵᱮᱱ ᱢᱟᱱᱮ ᱛᱚ ᱡᱚᱜᱟᱣ ᱡᱚᱛᱚᱱ ᱫᱚ ᱞᱟᱜᱟ ᱜᱮᱭᱟ ᱦᱮᱸ ᱥᱮ ᱵᱟᱝ ᱾
ᱦᱚᱸ ᱛᱟᱦᱚᱞᱮ ᱜᱚᱝᱠᱮ ᱟᱯᱮ ᱫᱚ ᱵᱩᱨᱩ ᱫᱚ ᱥᱩᱨ ᱜᱮᱭᱟᱯᱮ ᱚᱲᱟᱜ ᱠᱷᱚᱱ ᱫᱚ?
ᱦᱚᱭ ᱜᱚᱝᱠᱮ ᱟᱞᱮ ᱴᱷᱮᱱ ᱠᱷᱚᱱ ᱫᱚ ᱮᱠᱫᱚᱢ ᱟᱹᱰᱤ ᱞᱟᱹᱴᱩ ᱞᱟᱹᱴᱩ ᱵᱩᱨᱩ ᱵᱤᱨ ᱵᱩᱨᱩ ᱠᱚᱫᱚ ᱢᱮᱱᱟᱜᱼᱟ ᱾
ᱚᱸ
ᱟᱹᱰᱤ ᱞᱟᱹᱴᱩ ᱞᱟᱹᱴᱩ ᱟᱨ ᱡᱮᱚᱢᱚᱱ ᱦᱚᱭᱛᱳ ᱟᱸᱢᱚᱢ ᱠᱟᱫᱟᱵᱮᱱ ᱥᱮ ᱵᱟᱵᱮᱱ ᱟᱸᱢᱚᱢ ᱠᱟᱫᱟ ᱱᱤᱭᱟᱹ ᱢᱟᱨᱟᱝ ᱵᱩᱨᱩ ᱫᱚᱞᱢᱟ ᱵᱩᱨᱩ ᱾
ᱳ ᱦᱟ ᱫᱚᱞᱢᱟ ᱵᱩᱨᱩ ᱟᱸᱡᱚᱢ ᱟᱠᱟᱫᱤᱧ ᱾
ᱦᱚᱭ ᱚᱱᱮ ᱚᱱᱟ ᱠᱚᱫᱚ ᱱᱟᱜ ᱟᱹᱰᱤ ᱡᱟᱯᱟᱜ ᱜᱮᱭᱟᱞᱮ ᱟᱞᱮ ᱫᱚ ᱾
ᱛᱟᱞ ᱛᱚ ᱵᱩᱨᱩ ᱨᱮ ᱵᱷᱟᱜᱤ ᱥᱮᱸᱫᱽᱨᱟ ᱯᱮ ᱪᱟᱜᱼᱟ ᱜᱚᱝᱠᱮ ᱾
ᱦᱚᱭ ᱜᱚᱝᱠᱮ ᱵᱷᱟᱹᱞᱤ ᱜᱮ ᱪᱟᱞᱟᱜᱼᱟ ᱟᱞᱮᱭᱟ, ᱟᱫᱚ ᱚᱱᱮ ᱪᱟᱬᱮ ᱪᱟᱬᱮ ᱫᱚ ᱱᱤᱡᱮ ᱦᱚᱸ ᱠᱟᱹᱴᱤᱡ ᱠᱷᱟᱨᱟᱯ ᱵᱩᱡᱷᱟᱹᱜᱼᱟ ᱾ ᱠᱟᱨᱚᱱᱼᱼ ᱮᱸᱫ ᱡᱤᱵᱽ ᱡᱤᱭᱟᱹᱞᱤ ᱦᱚᱸ ᱛᱚ ᱜᱚᱝᱠᱮ ᱢᱮᱱᱫᱚ, ᱟᱵᱚ ᱦᱚᱭᱛᱚ ᱢᱤᱫ ᱜᱷᱟᱹᱲᱤᱡ ᱞᱟᱹᱜᱤᱫ ᱵᱚᱱ ᱨᱟᱹᱥᱼᱼ ᱠᱟᱹᱜ-ᱟ ᱥᱮ ᱵᱩᱱ ᱩᱱᱠᱩᱣᱟᱜ ᱡᱤᱵᱚᱱ ᱦᱟᱛᱟᱣ ᱠᱷᱟᱹᱛᱤᱨ ᱵᱚᱱᱼᱼ ᱢᱮᱱ ᱫᱚ ᱵᱟᱹᱡᱤ ᱵᱟᱲᱟ ᱠᱟᱛᱮᱜ ᱵᱚᱱ ᱡᱚᱢ ᱠᱚᱣᱟ ᱢᱮᱱᱠᱷᱟᱱ ᱩᱱᱠᱩᱣᱟᱜ ᱦᱚᱸᱼᱼ ᱩᱸᱻ ᱡᱤᱣᱤ ᱢᱮᱱ ᱞᱮᱠᱷᱟᱱ ᱫᱚ ᱟᱵᱚ ᱞᱮᱠᱟ ᱜᱮᱼᱼ
ᱦᱩᱸ᱾
ᱦᱚᱭ ᱦᱮᱸᱜ ᱟᱫᱚ ᱥᱮᱸᱫᱽᱨᱟ ᱫᱚ ᱱᱟᱜ ᱥᱮᱱ ᱫᱚᱞᱮ ᱥᱮᱱ ᱵᱟᱲᱟᱜ ᱜᱮᱭᱟ ᱟᱫᱚ ᱩᱱᱠᱩ ᱥᱩᱠᱨᱤ ᱠᱚᱼᱼ
ᱚᱸᱻ ᱥᱩᱠᱨᱤ ᱠᱚ ᱾
ᱦᱚᱭ ᱥᱩᱠᱨᱤ ᱠᱚ ᱫᱚᱢᱮ ᱠᱚ ᱧᱟᱢᱚᱜ-ᱟ ᱾
ᱚᱸᱻ ᱦᱟᱸ ᱟᱞᱮ ᱥᱮᱜ ᱫᱚ ᱜᱚᱝᱠᱮ ᱵᱩᱨᱩ ᱠᱚᱦᱚᱸ ᱵᱟᱹᱱᱩᱜ-ᱟ ᱮᱠᱫᱚᱢ ᱜᱮ ᱾
ᱚ ᱟᱪᱪᱷᱟ ᱟᱪᱪᱷᱟ ᱾ ᱟᱫᱚ ᱦᱳᱭᱛᱳ ᱜᱚᱝᱠᱮ ᱟᱫᱚ ᱱᱤᱭᱟᱹ ᱫᱚ ᱴᱚᱴᱷᱟ ᱦᱤᱥᱟᱹᱵᱽ ᱛᱮ ᱟᱵᱚ ᱨᱮᱱ ᱦᱟᱯᱲᱟᱢ ᱠᱚ ᱡᱟᱦᱟᱸ ᱞᱮᱠᱟ ᱱᱟᱜ ᱡᱟᱭᱜᱟ ᱠᱚ ᱵᱟᱪᱷᱟᱣ ᱠᱟᱫᱟ ᱾ ᱚᱠᱟᱱᱟᱜ ᱡᱟᱭᱜᱟ ᱨᱮ ᱜᱮ ᱛᱚ ᱟᱵᱚ ᱫᱚ ᱡᱮ ᱢᱮᱱ ᱫᱚ ᱡᱤᱭᱚᱱ ᱠᱷᱟᱸᱰᱟᱣ ᱞᱟᱜᱟᱣ ᱵᱚᱱᱟ᱾
ᱦᱩᱸᱻᱩᱸ᱾
ᱦᱚᱭ ᱟᱫᱚ ᱱᱟᱦᱟᱸᱜ ᱜᱚᱝᱠᱮ ᱛᱟᱦᱞᱮ ᱟᱯᱮ ᱥᱮᱡ ᱫᱚ ᱢᱮᱱ ᱞᱮᱠᱟ ᱫᱚ ᱛᱟᱦᱞᱮ ᱵᱩᱨᱩ ᱠᱚᱫᱚ ᱵᱟᱹᱪᱩᱜ ᱟᱹᱱᱤᱡ ᱜᱮ᱾
ᱮᱸ ᱵᱟᱝ ᱵᱩᱨᱩ ᱦᱚᱸ ᱵᱟᱹᱱᱩᱜ-ᱟ᱾
ᱚ ᱟᱪᱪᱷᱟ ᱟᱪᱷᱟ᱾ ᱦᱳᱭ᱾
ᱦᱩᱸ
ᱟᱫᱚ ᱜᱚᱝᱠᱮ ᱢᱮᱱ ᱫᱚ ᱛᱟᱦᱞᱮ ᱮᱸ ᱛᱟᱦᱞᱮ ᱥᱟᱦᱟᱱ ᱥᱟᱠᱟᱢ ᱠᱚ ᱫᱚ ᱚᱠᱟ ᱠᱚᱨᱮᱱ ᱯᱮ ᱧᱟᱢᱟ ᱥᱮ ᱟᱯᱮ ᱫᱚ ᱚᱱᱟ ᱜᱮᱥ ᱠᱚᱸ ᱜᱮᱥ ᱠᱚ ᱛᱮ ᱜᱮ ᱯᱮ ᱮᱸ ᱤᱥᱤᱱ ᱵᱟᱥᱟᱝ ᱥᱮ ᱮᱢᱟᱱ ᱛᱮ ᱢᱟᱱ ᱟᱨᱚ᱾
ᱵᱟᱝ ᱜᱚᱝᱠᱮ ᱵᱤᱨ ᱦᱮᱱᱟᱜ ᱛᱟᱞᱮᱭᱟ ᱦᱚᱯᱚᱱ ᱜᱚ᱾ ᱢᱟᱱᱮ ᱦᱚᱯᱚᱱ ᱠᱚ ᱥᱚᱢᱟᱱ ᱜᱮ ᱢᱟᱱᱮ ᱚᱱᱠᱟ ᱤᱭᱟᱹ ᱥᱚᱨᱠᱟᱨ ᱠᱷᱚᱱ ᱜᱤ ᱨᱚᱦᱚᱭ ᱠᱟᱱᱟ᱾
ᱟᱪᱪᱷᱟ ᱛᱟᱦᱚᱞᱮ ᱱᱟᱦᱟᱸᱜ ᱜᱚᱝᱠᱮ ᱥᱟᱦᱟᱱ ᱥᱟᱠᱟᱢ ᱫᱚ ᱚᱸᱰᱮ ᱠᱷᱚᱱᱟᱜ ᱜᱮ ᱯᱮ ᱟᱜᱩᱭᱟ ᱯᱟᱞᱮᱱ ᱚᱜ?
ᱟᱸᱻ ᱚᱱᱟ ᱜᱮ ᱵᱚᱪᱷᱚᱨ ᱨᱮ ᱢᱤᱫ ᱫᱷᱟᱣ ᱠᱟᱛᱮᱜ ᱠᱚ ᱢᱟᱠᱟ ᱚᱸᱰᱮ ᱜᱮ ᱟᱫᱚ ᱞᱟᱹᱭ ᱠᱤᱨᱤᱧ ᱯᱮ᱾ ᱠᱟᱨ ᱥᱚᱱᱥᱳᱜ ᱠᱟᱛᱮ ᱥᱟᱦᱟᱱ ᱠᱚ ᱟᱹᱠᱷᱨᱤᱧᱟ ᱚᱸᱰᱮ ᱜᱤ ᱠᱤᱨᱤᱧ ᱯᱮ ᱵᱮᱴᱷ ᱱᱮ ᱡᱷᱩᱨᱤ ᱠᱚ ᱩᱸ ᱥᱟᱦᱟᱱ ᱠᱚ ᱫᱟᱹᱢᱤ ᱜᱤ ᱾ ᱵᱟᱨ ᱦᱟᱡᱟᱨ ᱯᱮ ᱦᱟᱡᱟᱨ᱾ ᱚᱱᱠᱟ ᱟᱹᱠᱷᱨᱤᱧᱟ ᱚᱱᱟ ᱠᱚᱞᱮ ᱟᱹᱜᱩᱭ ᱟᱹᱜᱩᱭᱟ ᱟᱨ ᱚᱱᱟ ᱧᱩᱨᱩ ᱞᱮᱱ ᱠᱷᱟᱜ ᱦᱚᱭ ᱫᱟᱜ ᱠᱚᱛᱮ ᱚᱱᱟ ᱠᱩ ᱜᱤ ᱟᱹᱜᱩᱭᱟ᱾
ᱚᱻ᱾ ᱟᱫᱚ ᱡᱟᱭᱦᱳᱠ ᱜᱚᱝᱠᱮ ᱢᱮᱱ ᱫᱚ ᱮᱸ ᱴᱟᱠᱟ ᱠᱟᱹᱣᱰᱤ ᱫᱚ ᱛᱟᱦᱮᱸ ᱞᱮᱱ ᱠᱷᱟᱱ ᱫᱚ ᱦᱳᱭ ᱛᱥ ᱟᱵᱚᱣᱟᱜ ᱮᱸ ᱵᱤᱨ ᱵᱩᱨᱩ ᱦᱚᱸ ᱢᱟᱜ ᱵᱟᱭᱻᱝ ᱦᱩᱭᱩᱜ ᱛᱟᱵᱚᱱᱟ ᱟᱨ ᱴᱟᱠᱟ ᱠᱟᱹᱴᱤᱡ ᱚᱵᱷᱟᱵᱽ ᱛᱟᱦᱮᱸ ᱞᱮᱱᱠᱷᱟᱡ ᱠᱷᱟᱱ ᱫᱚ ᱦᱳᱭᱛᱚ ᱟᱵᱚ ᱦᱚᱸ ᱵᱚ, ᱦᱚᱸ ᱢᱟ ᱞᱟᱹᱭ ᱵᱮᱱ?
ᱦᱚᱸ ᱡᱟᱦᱟᱸ ᱠᱚ ᱴᱟᱠᱟ ᱦᱮᱱᱟᱜ ᱛᱟᱠᱚᱣᱟ ᱩᱱᱠᱩ ᱫᱚ ᱜᱮᱥ ᱛᱤᱜᱤ ᱠᱩ ᱤᱥᱤᱱᱟ ᱟᱞᱮ ᱥᱮᱜ ᱦᱚᱸ
ᱦᱚᱭ ᱜᱚᱝᱠᱮ ᱚᱱᱮ ᱚᱱᱟ ᱜᱮ᱾
ᱛᱮ ᱛᱤᱱᱟᱹᱜ ᱵᱤᱱ ᱤᱥᱤᱱᱟ ᱦᱚᱲ ᱵᱤᱥᱤ ᱛᱟᱦᱮᱸ ᱞᱮᱱ ᱠᱷᱟᱱ ᱚᱲᱟᱜ ᱨᱮ᱾
ᱦᱚᱭ ᱦᱚᱭ ᱟᱫᱚ ᱚᱱᱮ ᱚᱱᱟ ᱜᱮ ᱦᱳᱭ ᱛᱚ ᱡᱟᱦᱟᱸᱭ ᱠᱚᱣᱟᱜ ᱴᱟᱠᱟ ᱠᱟᱹᱣᱰᱤ ᱥᱟᱸᱜᱮ ᱧᱚᱜ ᱢᱮᱱᱟᱜ ᱛᱟᱠᱚᱣᱟ ᱩᱱᱠᱩ ᱫᱚ ᱜᱮᱥ ᱛᱮ ᱠᱚ ᱤᱥᱤᱱ ᱵᱟᱥᱟᱝᱟ ᱟᱨ ᱡᱟᱦᱟᱸᱭ ᱠᱚᱣᱟᱜ ᱜᱚᱝᱠᱮ ᱟᱵᱚ ᱛᱚ ᱱᱟᱦᱟᱸᱜ ᱦᱚᱭᱛᱚ ᱵᱚᱲ ᱦᱮ ᱮᱸᱫ ᱢᱮᱱ ᱫᱚ ᱚᱠᱚᱭᱟᱜ ᱦᱚᱸ ᱤᱪᱪᱷᱟᱹ ᱫᱚ ᱵᱟ ᱵᱟᱝ ᱦᱩᱭᱩᱜ ᱛᱟᱹᱵᱩᱱᱟ ᱡᱮ ᱵᱤᱨ ᱵᱩᱨᱩ ᱵᱚᱱ ᱫᱟᱨᱮ ᱱᱟᱹᱲᱤ ᱵᱚᱱ ᱢᱟᱜᱽ ᱢᱟ ᱦᱮᱸ ᱥᱮ ᱵᱟᱝ᱾
ᱦᱩᱸ᱾
ᱢᱮᱱᱠᱷᱟᱱ ᱟᱵᱚ ᱫᱚ ᱚᱱᱮ ᱢᱤᱫᱴᱮᱱ ᱢᱚᱱ ᱢᱟᱱᱮ ᱵᱚᱲᱦᱮ ᱛᱮ ᱢᱟᱜ ᱞᱟᱜᱟᱣ ᱵᱚᱱᱟ ᱥᱟ ᱥᱟᱦᱟᱱ ᱥᱟᱠᱟᱢ ᱡᱩᱫᱤ ᱵᱟᱵᱚᱱ ᱡᱚᱜᱟᱲᱟ ᱛᱟᱦᱚᱞᱮ ᱤᱥᱤᱱᱟ ᱵᱚᱱ ᱪᱤᱠ ᱠᱟᱹ ᱛᱮ ᱡᱟᱦᱟᱸᱭ ᱠᱚᱣᱟᱜ ᱴᱟᱠᱟ ᱯᱚᱭᱥᱟ ᱵᱟᱭ ᱵᱟᱪᱩᱜ ᱟᱹᱱᱤᱡ᱾
ᱦᱚᱸ᱾
ᱚ ᱟᱪᱪᱷᱟ ᱜᱚᱝᱠᱮ ᱡᱟᱭ ᱦᱳᱠ ᱟᱹᱰᱤ ᱟ ᱟᱢ ᱫᱟ ᱜᱮᱞᱟᱝ ᱜᱟᱞᱢᱟᱨᱟᱣ ᱠᱮᱫᱟ ᱜᱚᱝᱠᱮ᱾ ᱚᱠᱛᱚ ᱦᱚ ᱱᱟᱦᱟᱸᱜ ᱯᱚᱞᱚᱢᱮᱱ ᱛᱟᱞᱟᱝᱟ ᱜᱚᱝᱠᱮ ᱡᱚᱦᱟᱨ ᱜᱮ ᱛᱟᱦᱚᱞᱮ ᱢᱟ᱾